ᱡᱚᱦᱟᱨ ᱜᱮ ᱥᱟᱶᱛᱮ ᱥᱟᱹᱜᱩᱱ ᱥᱮᱛᱟᱜ᱾ ᱦᱮᱸ ᱟᱸᱡᱚᱢᱚᱜ ᱠᱟᱱ ᱜᱮᱭᱟ᱾
ᱟᱪᱪᱷᱟ ᱾ ᱦᱳᱭ ᱦᱳᱭ ᱟᱸᱡᱚᱢᱚᱜ ᱠᱟᱱᱟ᱾ ᱜᱚᱢᱠᱮ ᱛᱟᱦᱚᱞᱮ ᱥᱮᱛᱟᱜ ᱥᱮᱛᱟᱜ ᱪᱮᱫ ᱠᱚᱵᱮᱱ ᱪᱤᱠᱟᱹᱭᱮᱫᱼᱟ?
ᱦᱚᱜᱚᱭ ᱚᱜ ᱥᱮᱛᱟᱜ ᱥᱮᱛᱟᱜ ᱦᱚᱸᱜᱼᱚᱭ ᱵᱮᱨᱮᱫ ᱵᱟᱲᱟ ᱠᱟᱛᱮᱜ ᱱᱟᱥᱮ ᱚᱱᱠᱟ ᱫᱚ ᱪᱮᱫ ᱜᱮ ᱵᱟᱝ ᱪᱤᱠᱠᱟ ᱦᱩᱭᱩᱜ ᱠᱟᱱᱟ᱾ ᱟᱨ ᱨᱩᱢ ᱠᱚᱨᱮ ᱜᱮ ᱫᱩᱲᱩᱵ ᱵᱟᱲᱟ ᱦᱩᱭ ᱠᱟᱱᱟ ᱛᱚ ᱚᱭᱮᱫᱟᱨ ᱠᱚᱦᱚᱸ ᱴᱷᱤᱠ ᱵᱟᱝ ᱧᱮᱞᱚᱜ ᱠᱟᱱᱟ ᱠᱟᱹᱴᱤ ᱱᱟᱥᱮ ᱫᱟᱜ ᱫᱟᱜ ᱫᱟᱜ ᱫᱷᱟᱨᱟ ᱧᱚᱜ ᱧᱮᱞᱚᱜ ᱠᱟᱱᱟ᱾
ᱦᱳᱭ ᱦᱳᱭ᱾
ᱦᱳᱭ ᱟᱫᱚ ᱚᱱᱟ ᱠᱷᱟᱹᱛᱤᱨ ᱠᱟᱹᱢᱤ ᱠᱚᱫᱚ ᱞᱟᱦᱟ ᱫᱚ ᱵᱟᱝ ᱦᱩᱭᱩᱜ ᱠᱟᱱᱟ ᱨᱩᱢ ᱨᱮᱜᱮ ᱫᱩᱲᱩᱵ ᱵᱟᱲᱟ ᱦᱚ ᱦᱩᱭ ᱵᱟᱲᱟᱜ
ᱟᱪᱷᱟ ᱟᱪᱷᱟ,
ᱦᱳᱭ ᱦᱳᱭ ᱟᱹᱵᱤᱱ ᱜᱮ ᱪᱮᱫ ᱠᱚᱵᱤᱱ ᱪᱤᱠᱟᱹᱭ ᱮᱫᱟ?
ᱦᱚᱜ-ᱚᱭ ᱟᱹᱞᱤᱧ ᱦᱚᱸ ᱱᱤᱛᱚᱜ ᱵᱮᱲᱮᱫ ᱠᱟᱛᱮ ᱦᱩᱛᱩᱢ ᱫᱟᱹᱛᱟᱹᱱᱤ ᱦᱩᱭᱱᱟ, ᱚᱱᱟ ᱯᱚᱨᱮ ᱦᱚᱜ-ᱚᱭ ᱞᱤᱧ ᱫᱩᱲᱩᱵ ᱟᱠᱟᱱᱟ᱾
ᱟᱪᱷᱟ ᱟᱨ ᱥᱟᱶᱛᱮ ᱵᱨᱮᱠᱯᱷᱟᱥᱴ?
ᱚᱱᱟ ᱠᱚᱫᱚ ᱟᱹᱣᱨᱤ ᱦᱩᱭᱩᱜ-ᱟ ᱦᱩᱭᱩᱜ ᱟᱱᱟ ᱦᱟᱸᱜ ᱱᱤᱛᱚᱜ᱾
ᱟᱪᱪᱷᱟ ᱟᱪᱪᱷᱟ
ᱦᱮᱸ ᱛᱟᱦᱞᱮ ᱚᱱᱠᱟ ᱟᱯᱮ ᱥᱮᱱ ᱫᱚ ᱛᱮᱦᱮᱧ ᱫᱚ ᱚᱠᱟ ᱞᱮᱠᱟ ᱦᱚᱭ ᱫᱟᱜ ᱡᱟᱹᱲᱤ ᱠᱚ?
ᱦᱚᱜ-ᱚᱭ ᱮᱠᱫᱚᱢ ᱤᱭᱟᱹ ᱞᱮᱠᱟ ᱜᱮ ᱧᱮᱞᱚᱜ ᱠᱟᱱᱟ ᱫᱟᱜ ᱤᱱᱠᱟ ᱜᱮ ᱧᱮᱞᱚᱜ ᱠᱟᱱᱟ ᱫᱟᱜ ᱡᱟᱹᱲᱤ ᱠᱚ ᱫᱟᱜ ᱡᱟᱹᱲᱤ ᱠᱚ ᱢᱟᱱᱮ ᱚᱭᱮᱫᱟᱨ ᱠᱚ ᱫᱟᱜ ᱫᱟᱜ ᱜᱮ ᱧᱮᱞᱚᱜ ᱠᱟᱱᱟ ᱟᱫᱚ ᱫᱟᱜ ᱫᱚ ᱛᱚᱵᱮ ᱮᱠᱷᱚᱱᱚ ᱟᱹᱣᱨᱤ ᱫᱟᱜᱟᱭ᱾
ᱟᱪᱪᱷᱟ ᱟᱪᱪᱷᱟ ᱟᱪᱪᱷᱟ ᱟᱞᱮ ᱥᱮᱱ ᱦᱚᱸ ᱛᱮᱦᱮᱧ ᱫᱚ ᱚᱱᱠᱟᱜ ᱜᱮ ᱨᱤᱢᱤᱞ ᱨᱤᱢᱤᱞ ᱟᱠᱟᱜ ᱟᱭ ᱫᱟᱜ ᱫᱚ ᱵᱟᱭ ᱫᱟᱜ ᱮᱫᱟ᱾ ᱥᱮᱛᱟᱜ ᱠᱷᱚᱱᱟᱜ ᱛᱮᱦᱮᱧ ᱫᱚ ᱚᱝᱠᱟᱭ ᱨᱤᱢᱤᱞ ᱟᱠᱟᱜ ᱟᱭ᱾
ᱦᱮᱸ ᱦᱮᱸ
ᱦᱩᱸ
ᱟᱫᱚ ᱛᱟᱦᱚᱞᱮ ᱡᱚᱢ ᱵᱟᱲᱟ ᱠᱟᱛᱮᱫ ᱠᱟᱹᱢᱤ ᱠᱚ ᱪᱮᱫ ᱠᱟᱹᱢᱤ ᱠᱚᱵᱤᱱ ᱞᱟᱦᱟᱭᱟ?
ᱟᱫᱚ ᱦᱚᱜᱼᱚᱭ ᱚᱱᱠᱟ ᱫᱚ ᱡᱚᱢ ᱵᱟᱲᱟ ᱠᱟᱛᱮᱫ ᱜᱤ ᱧᱮᱞ ᱦᱩᱭᱩᱜ-ᱟ ᱚᱲᱟᱜ ᱠᱚ ᱨᱮᱱᱟᱜ ᱠᱟᱹᱢᱤ ᱠᱚᱜᱤ᱾ ᱡᱮᱢᱚᱱ ᱥᱚᱵᱽᱡᱤ ᱠᱩ ᱥᱚᱵᱽᱡᱤ ᱠᱚ ᱦᱮᱱᱟᱜ-ᱟ ᱛᱚ ᱚᱱᱟ ᱠᱚᱜᱮ ᱧᱮᱞᱟᱜ ᱦᱩᱭᱩᱜ-ᱟ ᱵᱟᱲᱜᱤ ᱥᱤᱱ ᱪᱟᱞᱟᱜ ᱦᱩᱭᱩᱜ-ᱟ᱾
ᱟᱪᱷᱟ ᱟᱪᱪᱷᱟ ᱟᱪᱪᱷᱟ
ᱦᱮᱸ
ᱦᱳᱭ ᱦᱳᱭ ᱚᱱᱟ ᱥᱚᱵᱽᱡᱤ ᱠᱚ ᱪᱟᱥ ᱞᱮᱠᱟ ᱧᱮᱞ ᱫᱚ ᱞᱟᱹᱠᱛᱤ ᱠᱟᱱ ᱜᱮᱭᱟ᱾
ᱦᱳᱭ ᱦᱳᱭ ᱮᱠᱟᱞ ᱚᱱᱟ ᱦᱚᱸ ᱵᱟᱝ ᱧᱮᱞᱟᱜ ᱠᱷᱟᱱ ᱫᱚ ᱵᱟᱝ ᱜᱟᱱᱚᱜ-ᱟ ᱛᱚ᱾
ᱦᱳᱭ ᱦᱳᱭ ᱮᱠᱫᱚᱢ ᱵᱤᱥ ᱠᱚ ᱮᱢ ᱦᱩᱭᱩᱜ-ᱟ ᱥᱮ ᱥᱟᱨ ᱵᱤᱥ ᱠᱚ ᱥᱮ ᱪᱤᱞᱤ ᱛᱤᱡᱩ ᱠᱚ ᱞᱟᱜᱟᱜ ᱠᱟᱱᱟ ᱥᱮ ᱪᱮᱫ ᱞᱮᱠᱟ ᱚᱱᱟ ᱠᱚᱫᱚ ᱚᱱᱟ ᱠᱚᱛᱮ ᱧᱮᱞ ᱤᱫᱤ ᱦᱩᱭᱩᱜ-ᱟ᱾
ᱦᱮᱸ
ᱮᱠᱫᱚᱢ,
ᱦᱮᱸ ᱜᱚᱝᱠᱮ ᱟᱯᱮ ᱥᱮᱱ ᱥᱚᱵᱽᱡᱤ ᱠᱚᱫᱚ ᱯᱮ ᱪᱟᱥ ᱜᱮᱭᱟ ᱥᱮ ᱵᱟᱝ?
ᱦᱚᱸ ᱪᱟᱥ ᱛᱚ ᱦᱩᱭᱩᱜ ᱜᱮᱭᱟ ᱟᱫᱚ ᱱᱚᱣᱟ ᱴᱟᱭᱤᱢ ᱫᱚ ᱩᱱᱟᱹᱜ ᱡᱟᱹᱥᱛᱤ ᱫᱚ ᱵᱟᱠᱚ ᱪᱟᱥᱟ᱾ ᱟᱫᱚ ᱱᱚᱣᱟ ᱴᱟᱭᱤᱢ ᱫᱚ ᱦᱳᱲᱳ ᱦᱳᱲᱳ ᱱᱚᱣᱟ ᱫᱚ ᱦᱳᱲᱳ ᱥᱤᱡᱤᱱ ᱠᱟᱱᱟ ᱥᱮ᱾
ᱮᱠᱟᱞ ᱮᱠᱟᱞ,
ᱦᱳᱭ ᱟᱫᱚ ᱚᱱᱟ ᱠᱷᱟᱹᱛᱤᱨ ᱫᱚ ᱥᱮᱨᱚᱠᱚᱢ ᱵᱟᱠᱚ ᱪᱟᱥᱟ ᱠᱚᱢ ᱫᱷᱟᱨᱟ ᱜᱮᱠᱚ ᱪᱟᱥᱟ, ᱠᱚᱢ ᱫᱷᱟᱨᱟ ᱜᱮᱠᱚ ᱪᱟᱥ ᱜᱮᱭᱟ᱾ ᱛᱚ ᱛᱟᱦᱚᱞᱮ ᱟᱵᱤᱱ ᱫᱚ ᱮᱸ ᱪᱮᱫ ᱪᱮᱫ ᱥᱚᱵᱽᱡᱤ ᱠᱚᱵᱤᱱ ᱪᱟᱥ ᱟᱠᱟᱜ-ᱟ?
ᱱᱤᱛᱚᱜ ᱫᱚ ᱚᱱᱠᱟ ᱧᱮᱞ ᱞᱮᱠᱷᱟᱱ ᱫᱚ ᱱᱤᱛᱚᱜ ᱢᱮᱱᱟᱜ-ᱟ ᱰᱤᱭᱟᱹ ᱠᱚᱜᱮ ᱡᱮᱢᱚᱱ ᱢᱟᱹᱨᱤᱪ, ᱵᱮᱸᱜᱟᱲ, ᱚᱱᱟ ᱠᱚᱜᱮ ᱦᱮᱱᱟᱜ-ᱟ᱾
ᱟᱪᱪᱷᱟ ᱟᱪᱪᱷᱟ ᱾
ᱦᱮᱸ᱾
ᱱᱤᱛᱚᱜ ᱫᱚ ᱚᱱᱠᱟ ᱮᱴᱟᱜ ᱥᱚᱵᱽᱡᱤ ᱠᱚᱦᱚᱸ ᱵᱟᱝ ᱦᱳᱭᱳᱜᱼᱟ ᱫᱟᱜ ᱫᱟᱭ ᱛᱚ ᱾
ᱦᱳᱭ ᱦᱳᱭ ᱟᱫᱚ ᱛᱟᱦᱚᱞᱮ ᱚᱱᱟ ᱥᱚᱵᱽᱡᱤ ᱠᱚᱫᱚ ᱟᱹᱠᱷᱨᱤᱧ ᱵᱟᱠᱷᱨᱟ ᱵᱤᱱ ᱨᱚᱦᱚᱭ ᱟᱠᱟᱜᱼᱟ, ᱥᱮ ᱚᱲᱟᱜ ᱨᱮ ᱡᱚᱢ ᱞᱮᱠᱟ?
ᱵᱟᱝ ᱵᱟᱝ ᱚᱱᱠᱟ ᱫᱚ ᱵᱟᱝ ᱚᱲᱟᱜ ᱵᱟᱠᱷᱨᱟ ᱜᱮ ᱟᱫᱚ ᱡᱩᱫᱤ ᱵᱮᱥᱤ ᱧᱚᱜ ᱦᱩᱭ ᱜᱚᱫ ᱮᱱᱟ ᱛᱟᱠᱷᱟᱱ ᱫᱚ ᱟᱹᱠᱷᱨᱤᱧ ᱦᱩᱭᱩᱜᱼᱟ ᱾ ᱵᱟᱠᱷᱟᱱ ᱫᱚ ᱚᱲᱟᱜ ᱨᱮ ᱜᱮ ᱾
ᱟᱪᱪᱷᱟ ᱟᱪᱪᱷᱟ᱾
ᱟᱨ
ᱤᱱᱠᱟᱹ ᱟᱯᱮ ᱥᱮᱱ ᱫᱚ ᱛᱟᱦᱞᱮ ᱱᱤᱛᱚᱜ ᱫᱚ ᱚᱱᱠᱟ ᱠᱟᱹᱢᱤ ᱠᱚᱫᱚ ᱪᱮᱫ ᱠᱚᱯᱮ ᱠᱟᱹᱢᱤᱭᱮᱫᱼᱟ?
ᱦᱮᱸ ᱠᱟᱹᱢᱤ ᱵᱚᱞᱛᱮ ᱫᱚ ᱱᱚᱣᱟ ᱴᱟᱭᱤᱢ ᱫᱚ ᱦᱩᱲᱩ ᱨᱚᱦᱚᱭ ᱠᱷᱮᱛ ᱵᱟᱹᱫᱽ ᱠᱚᱨᱮᱱᱟᱜ ᱠᱟᱹᱢᱤᱜ ᱵᱮᱥᱤ ᱟᱫᱚ ᱚᱱᱟ ᱛᱟᱞᱟ ᱨᱮᱦᱚᱸ ᱡᱩᱫᱤ ᱚᱱᱠᱟᱱᱟᱜ ᱫᱚ ᱠᱟᱹᱢᱤ ᱠᱚᱫᱚ ᱥᱮᱨᱚᱠᱚᱢ ᱫᱚ ᱵᱟᱭ ᱧᱮᱞᱚᱜ ᱠᱟᱱᱟ ᱾ ᱱᱤᱛᱚᱜ ᱨᱮᱱᱟᱜ ᱡᱟᱦᱟᱸ ᱛᱤᱱᱟᱹᱜ ᱠᱟᱹᱢᱤ ᱱᱚᱣᱟ ᱫᱚ ᱡᱷᱴᱚᱛᱚ ᱵᱟᱹᱫᱽ ᱠᱷᱮᱛᱨᱮ ᱜᱮ ᱦᱮᱸ ᱾
ᱟᱨ ᱛᱟᱦᱚᱞᱮ ᱪᱟᱥ ᱠᱟᱹᱢᱤ ᱫᱚ ᱛᱤᱱᱟᱹᱜ ᱴᱟ ᱯᱮ ᱞᱟᱦᱟ ᱜᱚᱫ ᱠᱟᱜᱼᱟ ᱜᱚᱢᱠᱮ?
ᱦᱮᱸ ᱪᱟᱥ ᱠᱟᱹᱢᱤ ᱫᱚ, ᱞᱟᱦᱟ ᱟᱠᱟᱱ ᱜᱮᱭᱟ ᱢᱳᱴᱟ ᱢᱩᱴᱤ ᱥᱮᱨᱚᱠᱚᱢ ᱫᱚ ᱵᱟᱝᱟ ᱛᱚ ᱢᱳᱴᱟᱢᱩᱴᱤ, ᱱᱚᱛᱮ ᱫᱚ ᱞᱟᱦᱟ ᱟᱠᱟᱱ ᱜᱮᱭᱟ, ᱦᱟᱞᱠᱟ ᱧᱚᱜ ᱜᱮ, ᱦᱳᱭ ᱦᱳᱭ᱾ ᱟᱫᱚ ᱧᱮᱞ ᱟᱥᱟᱲ ᱵᱚᱸᱜᱟ ᱦᱚᱸ ᱢᱩᱪᱟᱹᱫ ᱦᱤᱡᱩᱜ ᱠᱟᱱᱟ ᱦᱮᱸᱥᱮ ᱾ ᱟᱨ ᱯᱟᱹᱦᱤᱞ ᱫᱚ ᱟᱵᱚ ᱵᱚᱱ ᱨᱚᱦᱚᱭ ᱠᱮᱭᱟ ᱟᱥᱟᱲ ᱵᱚᱸᱜᱟ ᱯᱳᱭᱞᱳ ᱥᱮᱱ ᱵᱟᱝᱠᱷᱟᱱ, ᱫᱚᱥ ᱛᱟᱹᱨᱤᱠᱷ ᱥᱮᱱ ᱢᱟᱱᱮ ᱟᱥᱟᱲ ᱵᱚᱸᱜᱟ ᱯᱳᱭᱞᱳ ᱥᱮᱫ ᱫᱚ ᱨᱚᱦᱚᱭ ᱫᱚ ᱦᱩᱭ ᱠᱚᱜ ᱜᱮᱭᱟ ᱾ ᱠᱤᱱᱛᱩ ᱟᱵᱚ ᱱᱤᱛᱚᱜ ᱴᱟᱭᱤᱢ ᱨᱮᱵᱚᱱ ᱧᱮᱞᱟ ᱱᱤᱛᱚᱜ ᱡᱩᱜᱽ ᱨᱮ, ᱟᱵᱚ ᱥᱟᱱ ᱵᱚᱸᱜᱟ ᱥᱟᱱ ᱵᱚᱸᱜᱟ ᱦᱚᱸ ᱥᱮᱴᱮᱨ ᱫᱟᱭ, ᱵᱷᱟᱫᱚᱨ ᱵᱚᱸᱜᱟ ᱦᱚᱸ ᱟᱫᱚᱢ ᱫᱚ ᱥᱮᱴᱮᱨᱮᱫ ᱜᱮᱭᱟ ᱾
ᱦᱳᱭ ᱦᱳᱭ᱾
ᱟᱨ ᱯᱟᱹᱦᱤᱞ ᱫᱚ ᱚᱱᱮ ᱟᱥᱟᱲ ᱵᱚᱸᱜᱟ ᱨᱚᱦᱚᱭ ᱠᱟᱛᱮᱜ ᱥᱟᱱ ᱵᱟᱝ ᱨᱮᱦᱚᱸ ᱵᱷᱟᱫᱚᱨ ᱵᱚᱸᱜᱟ ᱥᱮᱫ ᱫᱚ ᱦᱩᱲᱩ ᱵᱚᱱ ᱦᱮᱲᱦᱮᱫ ᱜᱮᱭᱟ ᱾ ᱥᱟᱯᱷᱟ ᱠᱮᱭᱟᱵᱚᱱ, ᱦᱳᱭ ᱾ ᱠᱤᱱᱛᱩ ᱱᱚᱣᱟ ᱴᱟᱭᱤᱢ ᱧᱮᱞᱚᱜ ᱠᱟᱱᱟ ᱪᱮᱫ, ᱚᱱᱟ ᱵᱷᱟᱫᱚᱨ ᱟᱥᱟᱱ ᱜᱮ ᱚᱱᱟ ᱟᱥᱟᱱ ᱵᱷᱟᱫᱚᱨ ᱜᱮ ᱦᱩᱲᱩ ᱨᱚᱦᱚᱭ ᱦᱩᱭᱩᱜ ᱠᱟᱱᱟ ᱾
ᱮᱠᱟᱞ ᱮᱠᱟᱞ ᱾ ᱮᱠᱷᱚᱱ ᱫᱚ ᱚᱱᱠᱟ ᱚᱠᱛᱚ ᱨᱮ ᱫᱟᱜ ᱡᱟᱹᱲᱤ ᱠᱚ ᱵᱟᱝ ᱦᱩᱭᱩᱜ ᱠᱟᱱ ᱠᱷᱟᱹᱛᱤᱨ ᱛᱮ ᱪᱟᱥ ᱠᱟᱹᱢᱤ ᱦᱚᱸ ᱚᱠᱛᱚ ᱨᱮ ᱵᱟᱝ ᱦᱩᱭᱩᱜ ᱠᱟᱱᱟ ᱾
ᱦᱳᱭ ᱦᱳᱭ ᱮᱠᱫᱚᱢ ᱮᱠᱫᱚᱢ ᱾
ᱮᱠᱟᱞ ᱮᱠᱟᱞ᱾ ᱱᱤᱛᱚᱜ ᱫᱚ ᱞᱟᱦᱟ ᱠᱷᱚᱱᱟᱜ ᱦᱚᱭᱞᱚᱝ ᱠᱚᱦᱚᱸ ᱵᱚᱫᱚᱞ ᱟᱠᱟᱱᱟ ᱾
ᱦᱩᱸ ᱟᱹᱰᱤ ᱜᱮᱴᱮ ᱟᱹᱨᱩ ᱯᱷᱮᱨᱟᱣ ᱟᱠᱟᱱᱟ ᱾ ᱱᱚᱣᱟ ᱟᱫᱚ ᱟᱹᱨᱩ ᱯᱷᱮᱨᱟᱣ ᱟᱠᱟᱱ ᱜᱮᱭᱟ ᱛᱟᱨᱯᱚᱨ ᱚᱱᱟ ᱦᱚᱸ ᱞᱟᱭᱚᱝ ᱠᱚ ᱟᱹᱰᱤ ᱡᱳᱨ ᱢᱟᱱᱮ ᱫᱷᱩᱣᱟᱹ ᱛᱮ ᱥᱮᱠᱚᱣᱟᱜ ᱤᱭᱟᱹᱛᱮ ᱫᱟᱨᱮ ᱢᱟᱜ ᱠᱷᱟᱹᱛᱤᱨ ᱟᱫᱚ ᱮᱠᱟᱞ ᱛᱮ ᱱᱚᱣᱟ ᱠᱟᱱᱟ ᱥᱮ ᱞᱚᱞᱚᱥᱚᱝ ᱡᱟᱹᱥᱛᱤᱜ ᱠᱟᱱᱟ ᱱᱚᱣᱟ ᱤᱭᱟᱹ ᱨᱮ
ᱦᱚᱭ ᱦᱚᱭ ᱾
ᱦᱟᱭᱰᱨᱳᱡᱚᱱ ᱜᱮ ᱡᱟᱹᱥᱛᱤᱜ ᱠᱟᱱᱟ ᱛᱚ ᱚᱠᱥᱤᱡᱮᱱ ᱫᱚ ᱟᱹᱰᱤ ᱠᱚᱢ ᱪᱟᱞᱟᱜ ᱠᱟᱱᱟ ᱟᱫᱚ ᱚᱱᱟ ᱠᱷᱟᱹᱛᱤᱨ ᱫᱷᱟᱨᱮ ᱛᱤ ᱫᱚᱜ ᱡᱟᱹᱥᱛᱤ ᱜᱮ ᱞᱚᱞᱚᱜ ᱠᱟᱱᱛᱮ ᱦᱚᱭ ᱫᱟᱜ ᱫᱟᱜ ᱠᱩ ᱵᱟᱭ ᱤᱭᱟᱹᱭᱫᱟ᱾
ᱦᱳᱭ ᱦᱳᱭ ᱱᱤᱛᱚᱜ ᱫᱚ ᱡᱮᱢᱚᱱ ᱵᱟᱹᱭ ᱵᱟᱹᱭ ᱛᱮ ᱫᱟᱨᱮ ᱱᱟᱹᱲᱤ ᱠᱚᱦᱚᱸ ᱠᱚᱢ ᱤᱫᱤᱜ ᱠᱟᱱᱟ ᱚᱱᱟ ᱥᱟᱶᱛᱮ ᱜᱟᱹᱰᱤ ᱢᱚᱴᱚᱨ ᱠᱚᱦᱚᱸ ᱵᱮᱥᱤ ᱤᱫᱤᱜ ᱠᱟᱱᱟ ᱦᱳᱭ ᱦᱳᱭ ᱠᱚᱞ ᱠᱟᱹᱨᱠᱷᱟᱱᱟ ᱠᱚ ᱚᱱᱟ ᱠᱷᱟᱹᱛᱤᱨ ᱫᱟᱜ ᱠᱚᱨᱮᱱᱟᱜ ᱦᱚᱸ ᱚᱠᱛᱚ ᱨᱮ ᱵᱟᱝ ᱦᱳᱭᱳᱜ ᱚᱱᱟ ᱦᱚᱭᱞᱚᱝ ᱵᱟᱹᱲᱤᱡᱚᱜ ᱠᱟᱱᱟ᱾
ᱦᱳᱭ ᱦᱳᱭ ᱮᱠᱫᱚᱢ
ᱱᱤᱛᱚᱜ ᱫᱚ ᱡᱮᱢᱚᱱ ᱵᱤᱨ-ᱵᱩᱨᱩ ᱠᱩ ᱢᱟᱜ ᱠᱟᱛᱮᱜ ᱟᱨ ᱢᱟᱨᱟᱝ ᱢᱟᱨᱟᱝ ᱠᱳᱢᱯᱟᱱᱤ ᱠᱚ ᱦᱤᱡᱩᱜ ᱠᱟᱱᱟ ᱠᱩ
ᱦᱩᱸ ᱦᱩᱸ ᱦᱩᱸ
ᱚᱱᱟ ᱠᱚ ᱠᱷᱟᱹᱛᱤᱨ ᱛᱮᱦᱚᱸ ᱟᱵᱚᱣᱟᱜ ᱞᱟᱭᱚᱝ ᱨᱮᱦᱚᱸ ᱟᱹᱰᱤ ᱢᱟᱨᱟᱝ ᱤᱭᱟᱹ ᱦᱳᱭᱳᱜ ᱠᱟᱱ ᱛᱟᱵᱚᱱᱟ᱾
ᱮᱴᱠᱮᱴᱚᱲᱮ ᱟᱸᱱᱟᱴ ᱮᱴᱠᱮᱴᱚᱲᱮ
ᱦᱳᱭ ᱦᱳᱭ
ᱟᱵᱩ ᱵᱩᱱ ᱧᱮᱞᱟ ᱱᱚᱣᱟ ᱠᱷᱟᱱ ᱩᱝᱠᱩ ᱠᱩᱢᱯᱟᱹᱱᱤ ᱥᱮ ᱥᱚᱨᱠᱟᱨ ᱥᱚᱨᱠᱟᱨ ᱠᱩᱢᱯᱟᱹᱱᱤ ᱫᱚ ᱮᱠᱤ ᱜᱮᱭᱟ ᱥᱚᱨ ᱟᱨ ᱪᱮᱜ ᱠᱩᱢᱯᱟᱹᱱᱤ ᱚᱱᱟᱜᱮ ᱟᱫᱚ ᱩᱝᱠᱩ ᱦᱚᱸ ᱩᱱᱟᱹᱜ ᱢᱟᱨᱟᱝ ᱢᱟᱨᱟᱝ ᱯᱚᱫᱽ ᱨᱮ ᱛᱟᱦᱮᱸ ᱠᱟᱛᱮ ᱨᱮᱦᱚᱸ ᱱᱟᱥᱮ ᱫᱚ ᱵᱟᱠᱚ ᱪᱤᱱᱛᱟᱹ ᱫᱷᱟᱨᱟᱭᱮᱫᱟ ᱡᱮ ᱞᱟᱭᱚᱝ ᱪᱮᱫ ᱪᱤᱠᱟᱹᱜ ᱠᱟᱱᱟ ᱦᱮᱸᱥᱮ ᱟᱠᱚᱣᱟᱜ ᱠᱟᱹᱣᱰᱤ ᱠᱤᱪᱷᱩ ᱠᱟᱹᱣᱰᱤ ᱠᱷᱟᱹᱛᱤᱨ ᱛᱮᱜᱮ ᱱᱚᱣᱟ ᱫᱚ ᱠᱟᱹᱢᱤ ᱫᱚᱠᱚ ᱞᱟᱦᱟ ᱤᱫᱤᱭ ᱫᱟ᱾
ᱮᱠᱟᱞ ᱮᱠᱟᱞ
ᱛᱟᱭᱱᱚᱢ ᱫᱟᱨᱟᱢ ᱫᱚ ᱵᱟᱠᱚ ᱵᱟᱠᱚ ᱪᱤᱱᱛᱟᱹ ᱞᱮᱜ-ᱟ ᱡᱮ ᱟᱵᱚ ᱛᱤᱱᱟᱹᱜ ᱴᱟ ᱵᱚᱱ ᱟᱵᱚᱱ ᱵᱟᱹᱲᱤᱡ ᱫᱟᱵᱚᱱ ᱦᱳᱭᱛᱚ ᱚᱸᱰᱮ ᱩᱸ ᱩᱸ ᱢᱤᱫᱴᱟᱝ ᱵᱤᱨ ᱨᱮ ᱦᱚᱠ ᱵᱩᱨᱩ ᱨᱮ ᱦᱚᱠ ᱡᱟᱦᱟᱸᱱᱟᱜ ᱜᱮ ᱢᱤᱫᱴᱟᱝ ᱠᱚᱢᱯᱟᱹᱱᱤ ᱛᱟᱦᱮᱸ ᱢᱟᱱᱮ ᱤᱭᱟᱹ ᱞᱟᱹᱜᱤᱫ ᱟᱠᱚ ᱠᱚ ᱵᱮᱱᱟᱣ ᱞᱟᱹᱜᱤᱫ ᱮ ᱚᱲᱟᱜ ᱠᱚ ᱯᱷᱮᱠᱴᱚᱨᱤ ᱠᱚ ᱛᱟᱞᱚᱦᱮ ᱚᱸᱰᱮ ᱫᱚ ᱢᱮᱫ ᱟᱰᱤ ᱞᱟᱴᱩ ᱯᱤᱯᱟᱹ ᱡᱟᱭᱜᱟ ᱤᱭᱟᱹ ᱦᱩᱭᱩᱜ-ᱟ ᱛᱚ
ᱮᱠᱟᱞ ᱮᱠᱟᱞ ᱚᱱᱟ ᱠᱚᱨᱮᱱᱟᱜ ᱱᱤᱛᱚᱜ ᱚᱱᱟ ᱠᱚᱨᱮᱱᱟᱜ ᱦᱳᱭ ᱦᱳᱭ ᱮᱠᱟᱞ ᱱᱤᱛᱚᱜ ᱫᱚ ᱚᱝᱠᱟ ᱢᱟᱨᱟᱝ ᱤᱭᱟᱹ ᱠᱚᱦᱚᱸ ᱡᱟᱦᱟᱸ ᱠᱚᱨᱮ ᱫᱟᱨᱮ ᱠᱚ ᱢᱮᱱᱟᱜ-ᱟ ᱚᱱᱠᱟᱱᱟᱜ ᱠᱚᱦᱚᱸ ᱡᱚᱛᱚ ᱠᱚ ᱢᱟᱜ ᱪᱟᱵᱟᱭᱮᱜ-ᱟ᱾
ᱮᱠᱫᱚ
ᱦᱳᱭ ᱟᱨ ᱱᱤᱛᱚᱜ ᱫᱚ ᱜᱟᱹᱰᱤ ᱢᱚᱴᱚᱨ ᱠᱚᱨᱮᱱᱟᱜ ᱦᱚᱸ ᱟᱹᱰᱤ ᱱᱟᱣᱟ ᱱᱟᱣᱟ ᱦᱳᱭ ᱦᱳᱭ ᱟᱨ ᱱᱟᱣᱟ ᱱᱟᱣᱟ ᱤᱭᱟᱹ ᱛᱩᱫᱩᱜ ᱠᱟᱱᱟ᱾
ᱦᱚᱸ ᱦᱚᱸ ᱮᱠ
ᱮᱠᱟᱞ ᱟᱨ ᱛᱟᱦᱟᱞᱮ ᱜᱚᱝᱠᱮ ᱟᱯᱮ ᱚᱱᱟ ᱠᱚᱨᱮ ᱫᱚ ᱚᱱᱠᱟ ᱡᱟᱦᱟᱱᱟᱜ ᱠᱚᱞ ᱠᱟᱹᱨᱠᱷᱟᱱᱟ ᱠᱚᱫᱚ ᱦᱮᱱᱟᱜ-ᱟ ᱥᱮ ᱵᱟᱝ?
ᱦᱩᱸ ᱚᱱᱠᱟᱱᱟᱜ ᱠᱚᱞ ᱠᱟᱨᱠᱷᱟᱱᱟ ᱫᱚ ᱢᱮᱱᱟᱜ ᱜᱮᱭᱟ᱾ ᱢᱮᱱ ᱫᱚ ᱢᱮᱱᱟᱜ ᱜᱮᱭᱟ ᱜᱚᱴᱟ ᱥᱮᱫ ᱜᱮᱵᱚᱱ ᱧᱮᱞᱟ ᱟᱫᱚ
ᱦᱚᱸᱭ ᱦᱚᱸᱭ
ᱠᱚᱞ ᱠᱟᱨᱠᱜᱟᱱᱟ ᱦᱮᱸ ᱢᱮᱱᱟᱜ ᱜᱮᱭᱟ ᱟᱹᱰᱤ ᱥᱮᱨᱚᱠᱚᱢ ᱫᱚ ᱵᱟᱹᱱᱩᱜ-ᱟ ᱛᱚᱵᱮ ᱞᱟᱹᱴᱩ ᱞᱟᱹᱴᱩ ᱠᱩᱢᱯᱟᱹᱱᱤ ᱠᱚᱜᱮ ᱢᱮᱱᱟᱜ ᱠᱚᱣᱟ᱾
ᱟᱪᱪᱷᱟ ᱟᱪᱪᱷᱟ᱾
ᱚᱦᱚᱜ ᱾ ᱡᱮᱢᱚᱱ ᱟᱵᱚ ᱵᱚᱱ ᱧᱮᱞᱟ ᱟᱥᱟᱱᱥᱳᱞ ᱫᱩᱨᱜᱟᱯᱩᱨ ᱥᱟᱭᱤᱰ ᱚᱱᱟ ᱥᱟᱭᱤᱰ ᱫᱚ ᱥᱚᱵᱽ ᱥᱚᱢᱚᱭ ᱫᱷᱩᱣᱟᱹ ᱜᱮ ᱟᱨ ᱫᱷᱩᱣᱟᱹ ᱜᱮ᱾
ᱦᱳᱭ ᱦᱳᱭ ᱮᱠᱟᱞ ᱮᱠᱟᱞ᱾
ᱚᱱᱟ ᱠᱚᱨᱮᱱᱟᱜ ᱥᱟᱠᱟᱢ ᱠᱚ ᱚᱲᱟᱜ ᱠᱚ ᱡᱚᱛᱚ ᱵᱤᱱ ᱧᱮᱞᱟ ᱦᱮᱸᱫᱮ ᱦᱮᱸᱫᱮ ᱚᱱᱟ ᱪᱷᱟᱭ ᱛᱮ ᱤᱭᱟᱹ ᱠᱟᱱᱟ ᱥᱟᱠᱟᱢ ᱠᱚᱦᱚᱸ ᱦᱮᱸᱫᱮ ᱜᱮ ᱧᱮᱞᱚᱜᱼᱟ᱾ ᱟᱨ ᱚᱲᱟᱜ ᱠᱚᱦᱚᱸ ᱦᱮᱸᱫᱮ ᱠᱟᱱᱟ᱾ ᱟᱫᱚ ᱚᱱᱟ ᱠᱚᱨᱮ ᱡᱩᱫᱤ ᱟᱹᱵᱤᱱ ᱵᱤᱱ ᱪᱟᱞᱟᱜᱼᱟ ᱟᱨ ᱟᱵᱤᱱ ᱡᱩᱫᱤ ᱚᱱᱟ ᱠᱚᱨᱮ ᱠᱤᱪᱷᱩ ᱫᱤᱱ ᱵᱤᱱ ᱛᱟᱦᱮᱱᱟ ᱛᱚ ᱟᱵᱤᱱᱟᱜ ᱫᱚ ᱯᱷᱩᱥ ᱯᱷᱩᱥ ᱫᱚ ᱮᱠᱫᱚᱢ ᱚᱱᱟ ᱫᱷᱩᱲᱤ ᱵᱟᱞᱤ ᱛᱮᱜᱮ ᱯᱮᱨᱮᱡ ᱠᱚᱜᱼᱟ᱾
ᱮᱠᱟᱞ ᱮᱠᱟᱞ ᱮᱠᱟᱞ᱾ ᱦᱚᱲᱢᱚ ᱨᱮᱦᱚᱸ ᱟᱹᱰᱤ ᱢᱟᱨᱟᱝ ᱟᱱᱟᱴ ᱦᱩᱭᱩᱜᱼᱟ ᱨᱳᱜᱽ ᱟᱡᱟᱨ ᱠᱚ ᱦᱩᱭᱩᱜᱼᱟ᱾
ᱮᱠᱫᱚᱢ ᱮᱠᱫᱚᱢ ᱟᱨ ᱟᱹᱵᱤᱱ ᱡᱮᱢᱚᱱ ᱱᱤᱛᱚᱜ ᱮᱢᱱᱤ ᱟᱹᱛᱩ ᱫᱤᱥᱚᱢ ᱠᱚᱨᱮ ᱥᱮ ᱡᱟᱦᱟᱱ ᱠᱷᱮᱛ ᱵᱟᱹᱭᱦᱟᱹᱲ ᱠᱚᱨᱮ ᱚᱱᱟ ᱠᱚᱨᱮᱱᱟᱜ ᱦᱚᱭ ᱪᱮᱫ ᱞᱮᱠᱟ ᱢᱟᱱᱮ ᱨᱮᱭᱟᱲ ᱧᱚᱜ ᱯᱟᱛᱞᱟ ᱧᱚᱜ ᱦᱮᱸᱥᱮ᱾
ᱦᱳᱭ ᱦᱳᱭ᱾
ᱥᱟᱸᱦᱮᱫ ᱥᱟᱸᱦᱮᱫ ᱫᱟᱵᱚᱱ ᱟᱨ ᱠᱤᱱᱛᱩ ᱚᱱᱟ ᱠᱚᱨᱮᱱᱟᱜ ᱦᱚᱲ ᱫᱚ ᱱᱟᱥᱮ ᱢᱚᱴᱟ ᱫᱷᱟᱨᱟ ᱧᱚᱜ ᱜᱮᱭᱟ ᱠᱟᱹᱴᱤᱡ᱾
ᱮᱠᱟᱞ ᱮᱠᱟᱞ᱾
ᱟᱫᱚ ᱚᱱᱟ ᱦᱚᱭ ᱨᱮᱢᱟ ᱫᱷᱩᱣᱟᱹ ᱠᱚ ᱵᱟᱞᱤ ᱠᱚ ᱜᱮ ᱛᱤᱞ ᱠᱚ ᱡᱟᱦᱱᱟᱜ ᱢᱟᱱᱮ ᱤᱭᱟᱹ ᱠᱚ ᱛᱟᱦᱮᱱᱟ ᱥᱮ ᱟᱫᱚ ᱚᱱᱟ ᱠᱷᱟᱹᱛᱤᱨ ᱦᱳᱭᱛᱳ ᱢᱚᱴᱟ ᱜᱮ ᱵᱩᱡᱷᱟᱹᱜᱼᱟ ᱦᱳᱭ᱾
ᱮᱠᱟᱞ ᱮᱠᱟᱞ ᱾
ᱚᱱᱟ ᱠᱷᱟᱹᱛᱤᱨ ᱛᱮ ᱱᱤᱛᱚᱜ ᱱᱤᱛᱚᱜ ᱚᱠᱛᱚ ᱨᱮᱫᱚ ᱫᱟᱨᱮ ᱱᱟᱹᱲᱤ ᱠᱚᱦᱚ ᱵᱮᱥᱤ ᱧᱚᱜ ᱡᱩᱫᱤ ᱨᱚᱦᱚᱭ ᱜᱟᱱᱚᱜᱼᱟ ᱚᱱᱟᱜᱮ ᱵᱷᱟᱜᱮᱼᱟ᱾
ᱮᱠᱫᱚᱢ᱾
ᱦᱳᱭ ᱦᱳᱭ᱾
ᱟᱨ ᱫᱟᱨᱮ ᱱᱟᱹᱲᱤ ᱠᱚᱦᱚᱸ ᱨᱚᱦᱚᱭ ᱫᱚ ᱟᱹᱰᱤ ᱜᱮ ᱞᱟᱹᱠᱛᱤ ᱠᱟᱱᱟ᱾ ᱠᱤᱱᱛᱩ ᱢᱮᱱᱠᱷᱟᱱ ᱥᱚᱨᱠᱟᱨ ᱥᱮ ᱡᱟᱦᱟᱱ ᱠᱳᱢᱯᱟᱱᱤ ᱚᱱᱟ ᱠᱚ ᱜᱮᱫ ᱡᱚᱠᱷᱚᱡ ᱫᱚ ᱴᱷᱤᱠ ᱜᱮ ᱦᱩᱭᱩᱜ ᱠᱟᱱᱟ ᱠᱤᱱᱛᱩ ᱨᱚᱦᱚᱭ ᱴᱟᱭᱤᱢ ᱫᱚ ᱟᱫᱚ ᱵᱟᱝᱠᱚ ᱧᱟᱯᱟᱢ ᱠᱟᱱᱟ ᱚᱠᱚᱭ ᱜᱮ᱾
ᱮᱠᱟᱞ ᱮᱠᱟᱞ᱾
ᱛᱚ ᱟᱫᱚ ᱱᱚᱝᱠᱟ ᱞᱮᱠᱷᱟᱱ ᱟᱫᱚ ᱚᱠᱚᱭᱟᱜ ᱪᱮᱫ ᱪᱤᱠᱟᱹᱜ ᱛᱟᱵᱚᱱᱟ ᱟᱵᱚ ᱢᱟᱱᱢᱤ ᱠᱚᱣᱟᱜ ᱜᱮ ᱛᱚᱦᱮᱸ ᱵᱟᱝ?
ᱦᱳᱭ ᱦᱳᱭ ᱦᱳᱭ᱾
ᱢᱟᱨᱟᱝ ᱢᱟᱨᱟᱝ ᱯᱚᱫ ᱨᱮᱱ ᱦᱚᱲ ᱠᱚ ᱵᱟᱝᱠᱚ ᱱᱚᱣᱟ ᱜᱮ ᱵᱟᱝᱠᱚ ᱫᱤᱥᱟᱹᱭᱮᱫᱟ ᱥᱮ ᱪᱮᱫ ᱠᱚ ᱪᱮᱤᱠᱟᱹᱭ ᱫᱟ ᱠᱤᱡᱟᱱᱤ ᱾
ᱮᱠᱟᱞ ᱮᱠᱟᱞ᱾
ᱟᱫᱚ ᱛᱟᱦᱚᱞᱮ
ᱛᱟᱦᱞᱮ ᱜᱚᱝᱠᱮ ᱟᱯᱮ ᱥᱮᱱ ᱫᱚ ᱚᱱᱠᱟ ᱟᱫᱚ ᱡᱮᱢᱚᱱ ᱱᱤᱛᱚᱜ ᱫᱚ ᱪᱟᱥ ᱠᱟᱹᱢᱤ ᱫᱤᱱ ᱪᱟᱥ ᱠᱟᱹᱢᱤ ᱫᱤᱱ ᱾ ᱵᱟᱫ ᱠᱟᱛᱮᱫ ᱚᱱᱠᱟ ᱟᱫᱚ ᱪᱮᱫ ᱠᱚᱯᱮ ᱠᱟᱹᱢᱤᱭ ᱜᱮᱭᱟ?
ᱟᱫᱚ ᱟᱫᱚ ᱟᱹᱰᱤ ᱦᱚᱲ ᱜᱮ ᱢᱟᱱᱮ ᱚᱲᱟᱜ ᱠᱚ ᱵᱮᱱᱟᱣ ᱜᱮᱭᱟ ᱡᱟᱦᱟᱸᱭ ᱢᱤᱥᱛᱤᱨᱤ ᱠᱚ ᱢᱮᱛᱟ ᱠᱚ ᱾
ᱦᱳᱭ ᱦᱳᱭ᱾
ᱟᱫᱚ ᱱᱚᱣᱟ ᱴᱟᱭᱤᱢ ᱫᱚ ᱪᱟᱥ ᱠᱟᱹᱢᱤ ᱴᱟᱭᱤᱢ ᱫᱚ ᱮᱸᱜ ᱚᱱᱠᱟ ᱢᱤᱥᱛᱤᱨᱤᱭ ᱜᱮᱭᱟ ᱠᱚ ᱢᱟᱱᱮ ᱚᱲᱟᱜ ᱠᱚᱠᱚ ᱵᱮᱱᱟᱣ ᱜᱮᱭᱟ ᱟᱨᱠᱤ᱾ ᱠᱤᱪᱷᱩ ᱜᱟᱱ ᱦᱚᱲ ᱫᱚ ᱚᱱᱮ ᱟᱞᱮ ᱟᱞᱮ ᱥᱮᱫ ᱫᱚ ᱡᱟᱹᱥᱛᱤ ᱜᱮ ᱯᱷᱟᱨᱟᱢ ᱢᱮᱱᱟᱜᱼᱟ ᱦᱳᱭ ᱥᱮ ᱥᱤᱢ ᱯᱷᱟᱨᱟᱢ᱾ ᱛᱟᱨᱯᱚᱨ, ᱢᱟᱱᱮ ᱥᱤᱢ ᱨᱮᱱᱟᱜ ᱜᱮ ᱚ ᱟᱹᱰᱤ ᱨᱚᱠᱚᱢ ᱥᱤᱢ ᱢᱮᱱᱟᱜ ᱠᱚᱣᱟ ᱥᱮ ᱾ ᱠᱤᱪᱷᱩ ᱜᱟᱱ ᱥᱤᱢ ᱫᱚ ᱵᱮᱞᱮ ᱞᱟᱹᱜᱤᱫ ᱠᱚ ᱫᱚᱦᱚ ᱠᱚᱣᱟ ᱟᱨ ᱠᱤᱪᱷᱩ ᱜᱟᱱ ᱦᱚᱲ ᱠᱤᱪᱷᱩ ᱜᱟᱱ ᱥᱤᱢ ᱫᱚ ᱠᱷᱟᱹᱞᱤ ᱡᱚᱢ ᱞᱟᱹᱜᱤᱫ ᱾
ᱮᱠᱟᱞ ᱮᱠᱟᱞ ᱾
ᱯᱮᱼᱯᱩᱱ, ᱯᱮᱼᱯᱩᱱ ᱨᱚᱠᱚᱢ ᱥᱤᱢ ᱢᱮᱱᱟᱜ ᱠᱚᱣᱟ ᱥᱮ ᱯᱮᱼᱯᱩᱱ ᱡᱟᱹᱛᱤᱭᱚ ᱥᱤᱢ ᱠᱚ
ᱦᱳᱭ ᱦᱳᱭ᱾
ᱟᱫᱚ ᱚᱱᱠᱟᱱᱟᱜ ᱟᱹᱰᱤ ᱜᱟᱱ ᱯᱷᱟᱨᱟᱢ ᱢᱮᱱᱟᱜᱼᱟ ᱛᱚ ᱟᱫᱚ ᱵᱮᱥᱤᱨ ᱵᱷᱟᱜᱽ ᱦᱚᱲ ᱜᱮ ᱚᱱᱟ ᱯᱷᱟᱨᱟᱢ ᱠᱚᱨᱮ ᱠᱚ ᱠᱟᱹᱢᱤᱭᱟ ᱟᱨ ᱵᱟᱝ ᱠᱷᱟᱱ ᱦᱩᱲᱩ ᱯᱷᱟᱨᱟᱢ ᱠᱚᱨᱮ ᱠᱚ ᱠᱟᱹᱢᱤᱭᱟ ᱾
ᱟᱪᱪᱷᱟ ᱟᱪᱪᱷᱟ ᱦᱩᱸᱢ ᱜᱚᱝᱠᱮ᱾
ᱦᱳᱭ ᱦᱳᱭ᱾
ᱟᱪᱪᱷᱟ
ᱟᱜ ᱟᱨ ᱟᱯᱮᱥᱮᱱ ᱦᱚᱲ ᱫᱚ ᱪᱮᱫ ᱞᱮᱠᱟ ᱢᱟᱱᱮ ᱦᱩᱲᱩ ᱵᱟᱫᱽ ᱠᱟᱛᱮ ᱦᱚᱸ ᱢᱟᱱᱮ ᱚᱠᱟ ᱠᱚᱨᱮ ᱠᱟᱹᱢᱤᱭ ᱜᱮᱭᱟ?
ᱚᱱᱠᱟ ᱟᱞᱮ ᱥᱮᱱ ᱫᱚ ᱞᱟᱹᱭ ᱞᱮᱠᱷᱟᱱ ᱫᱚ ᱦᱩᱲᱩ ᱵᱟᱫ ᱠᱟᱛᱮᱜ ᱫᱚ ᱚᱠᱚᱭ ᱡᱮᱢᱚᱱ ᱠᱚᱞ ᱠᱟᱨᱠᱷᱟᱱᱟ ᱠᱚ ᱦᱮᱱᱟᱜ ᱜᱮᱭᱟ ᱠᱚ ᱤᱭᱟᱹᱠᱚ, ᱦᱳᱭ ᱚᱱᱟ ᱠᱚᱨᱮ ᱜᱮ ᱠᱟᱹᱢᱤᱭᱟ ᱠᱚ ᱚᱱᱟ ᱚᱱᱟ ᱛᱮ ᱦᱚᱸᱜᱼᱚᱭ ᱚᱲᱟᱜ᱾ ᱚᱲᱟᱜ ᱵᱮᱱᱟᱣ ᱠᱚ ᱡᱟᱦᱟᱸ ᱨᱟᱡᱽ ᱢᱤᱥᱛᱨᱤ ᱚᱱᱟ ᱦᱚᱸ ᱢᱮᱱᱟᱜ ᱜᱮᱭᱟ᱾ ᱢᱤᱥᱛᱨᱤ ᱦᱳᱭ ᱾ ᱚᱱᱟ ᱥᱟᱶᱛᱮ ᱡᱩᱫᱤ ᱟᱨᱚ ᱚᱱᱠᱟ ᱡᱟᱦᱟᱸᱭᱟᱜ ᱡᱟᱦᱟᱸᱱᱟᱜ ᱚᱱᱠᱟ ᱚᱲᱟᱜ ᱠᱚᱨᱮᱱᱟᱜ ᱠᱟᱹᱢᱤ ᱠᱚ ᱛᱟᱦᱮᱸᱱᱟ ᱚᱱᱟ ᱠᱚᱜᱮ ᱾
ᱟᱪᱪᱷᱟ ᱟᱪᱪᱷᱟ ᱟᱪᱪᱷᱟ᱾
ᱛᱟᱦᱚᱞᱮ ᱱᱚᱝᱠᱟ ᱠᱟᱛᱮᱜ ᱜᱮ ᱡᱤᱭᱚᱱ ᱫᱚ ᱚᱨ ᱞᱟᱦᱟ ᱪᱟᱞᱟᱜ ᱠᱟᱱᱟ ᱥᱮ ᱪᱮᱫ?
ᱮᱠᱟᱞ ᱮᱠᱟᱞ ᱚᱱᱠᱟ ᱠᱟᱛᱮᱜ ᱜᱮ ᱾
ᱦᱮᱸ ᱦᱮᱸᱦᱮᱸ᱾
ᱟᱫᱚ ᱚᱞᱚᱜ ᱯᱟᱲᱦᱟᱣ ᱞᱟᱦᱟᱛᱮᱱ ᱢᱟ ᱵᱟᱠᱚ ᱯᱟᱲᱦᱟᱣ ᱠᱟᱱᱟ, ᱟᱫᱚ ᱪᱤᱠᱟᱭᱟᱠᱚ ᱠᱟᱹᱢᱤ ᱠᱟᱛᱮᱜᱮ ᱡᱤᱭᱚᱱ ᱫᱚ ᱞᱟᱦᱟ ᱦᱩᱭᱩᱜᱼᱟ ᱾
ᱦᱳᱭ ᱦᱳᱭ᱾
ᱦᱩᱸ ᱟᱵᱚ ᱱᱚᱣᱟ ᱴᱟᱭᱤᱢ ᱨᱮᱵᱚᱱ ᱦᱮᱡ ᱠᱟᱱᱟ, ᱟᱵᱚ ᱡᱩᱫᱤ ᱱᱤᱛᱚᱜ ᱱᱚᱝᱠᱟ ᱚᱞᱚᱜ ᱯᱟᱲᱦᱟᱜ ᱨᱮ ᱰᱷᱤᱞᱟᱹᱢᱤ ᱟᱵᱚᱱ ᱛᱚ ᱟᱵᱚ ᱦᱚᱸ ᱯᱚᱨᱮ ᱛᱮᱫᱚ ᱚᱱᱟ ᱚᱱᱟ ᱠᱟᱹᱢᱤ ᱜᱮ ᱟᱫᱚ ᱥᱟᱵ ᱦᱩᱭᱩᱜ ᱛᱟᱵᱚᱱᱟ ᱾
ᱮᱠᱟᱞ ᱮᱠᱟᱞ ᱮᱠᱟᱞ ᱾